ᱮ
ᱦᱚᱲ ᱜᱮ᱾
ᱛᱚᱵᱮ ᱪᱮᱫ ᱠᱚ ᱪᱤᱠᱟ ᱦᱩᱭᱩᱜ ᱠᱟᱱᱟ ᱜᱚᱝᱠᱮ ᱱᱤᱛᱚᱜ ᱫᱚ?
ᱪᱮᱫ ᱦᱚᱸ ᱵᱟᱝ ᱫᱩᱲᱩᱵ ᱦᱩᱭ ᱟᱠᱟᱱᱟ ᱾
ᱛᱚ ᱟᱯᱮ ᱥᱮᱫ ᱫᱚ ᱫᱟᱜ ᱡᱟᱹᱲᱤ ᱞᱮᱭᱟᱭ ᱥᱮ ᱵᱟᱝ?
ᱦᱩᱸ ᱫᱟᱜ ᱮ ᱠᱟᱱ ᱜᱮᱭᱟ ᱟᱭᱢᱟ᱾ ᱟᱯᱮ ᱥᱮᱫ?
ᱟᱞᱮ ᱥᱮᱱ ᱛᱚ ᱟᱢᱫᱟ ᱫᱟᱜ ᱜᱚᱝᱠᱮ᱾ ᱱᱚᱜᱼᱚᱭ ᱦᱩᱲᱩ ᱨᱚᱦᱚᱭ ᱦᱚᱭ ᱱᱚᱜᱼᱚᱭ ᱱᱮᱱᱛᱚᱜ ᱜᱮᱞᱤᱧ ᱦᱮᱡ ᱮᱱᱟ ᱠᱤᱪᱷᱩ ᱠᱷᱚᱱ ᱞᱟᱦᱟ ᱨᱮ ᱜᱮ ᱾
ᱦᱩᱸ ᱛᱤᱱᱟᱹᱜ ᱠᱷᱮᱛ ᱨᱮ ᱨᱚᱦᱚᱭ ᱫᱟᱯᱮ?
ᱦᱮᱸ ᱨᱚᱦᱚᱭ ᱟᱠᱟᱜ ᱜᱮᱭᱟ ᱞᱮ ᱯᱟᱸᱪ ᱪᱷᱚᱴᱤ ᱜᱟᱱ ᱠᱷᱮᱛ ᱫᱚ ᱾
ᱪᱮᱫ ᱛᱮ ᱥᱤᱭᱮᱫ ᱠᱟᱱ ᱛᱟᱯᱮ?
ᱪᱮ ᱢᱮᱱᱠᱮᱜᱼᱟ ᱜᱚᱝᱠᱮ
ᱪᱮᱛᱮ ᱥᱤ ᱫᱷᱟ ᱯᱮ ᱴᱨᱟᱠᱴᱟᱨ ᱥᱮ ᱚᱱᱠᱟ ᱱᱟᱦᱮᱞᱛᱮ
ᱚᱱᱟ ᱟᱵᱟᱨ ᱴᱨᱟᱠᱴᱟᱨ ᱜᱮ ᱱᱮᱛᱟᱨ ᱫᱚ ᱱᱟᱦᱮᱞ ᱫᱚ ᱟᱰᱤ ᱠᱚᱢ ᱥᱮ ᱾
ᱟᱞᱮ ᱦᱚᱸ ᱚᱱᱛᱮ ᱨᱚᱦᱚᱭᱮᱫ ᱠᱟᱱ ᱜᱮᱭᱟᱞᱮ ᱾
ᱦᱮᱸ ᱛᱚᱵᱮ ᱟᱯᱮ ᱫᱚ ᱢᱤᱫ ᱫᱷᱟᱣ ᱜᱮᱯᱮ ᱨᱚᱦᱚᱭ ᱠᱮᱭᱟ ᱥᱮ ᱵᱟᱨ ᱪᱷᱚᱴ?
ᱟᱞᱮ ᱫᱚ ᱵᱚᱨᱟᱵᱚᱨ ᱜᱮ ᱨᱚᱦᱚᱭᱮᱫ ᱠᱟᱱᱟᱞᱮ ᱾
ᱦᱮᱸ ᱦᱳᱭ ᱜᱚᱝᱠᱮ᱾ ᱫᱟᱠᱟ ᱠᱚᱫᱚ ᱡᱚᱢ ᱵᱟᱲᱟ ᱦᱩᱭᱱᱟ ᱥᱮ ᱵᱟᱝ?
ᱦᱩᱸ ᱦᱩᱭᱱᱟ ᱾ ᱯᱚᱨᱚᱵ ᱢᱚᱨᱚᱵ ᱦᱩᱭᱩᱜ ᱠᱟᱱᱟ ᱥᱮ ᱵᱟᱝ?
ᱯᱚᱨᱚᱵᱽ ᱠᱚᱫᱚ ᱜᱚᱢᱠᱮ ᱱᱚᱜᱼᱚᱭ ᱛᱚ ᱱᱚᱜᱼᱚᱭ ᱟᱜᱚᱥᱴ ᱦᱤᱡᱩᱜ ᱠᱟᱱᱟ ᱦᱟᱸᱜ ᱾
ᱟᱠᱟᱨᱮ ᱦᱩᱭᱩᱜ ᱛᱟᱯᱮᱭᱟ ᱱᱚᱣᱟ ᱟᱜᱚᱥᱴ
ᱱᱚᱜᱼᱚᱭ ᱟᱞᱮ ᱟᱥᱟᱱᱥᱳᱞ ᱥᱟᱭᱤᱰ ᱥᱮᱫ ᱜᱮ ᱦᱩᱭᱩᱜ ᱛᱮ ᱾
ᱦᱩᱸ ᱴᱷᱤᱠ ᱜᱮᱭᱟ ᱟᱞᱮ ᱥᱮᱫ ᱦᱤᱡᱩᱜ ᱯᱮ ᱾
ᱪᱮᱫ ᱠᱚ ᱯᱚᱨᱚᱵᱽ ᱦᱩᱭᱩᱜ ᱛᱟᱦᱮᱸ ᱜᱚᱝᱠᱮ ᱟᱯᱮ ᱥᱮᱫ ᱦᱚᱸ ᱞᱟᱹᱭ ᱞᱮᱭᱟ ᱯᱮ ᱛᱚᱵᱮ ᱛᱮ ᱞᱮ ᱪᱟᱞᱟᱜᱼᱟ ᱦᱟᱸᱜ᱾
ᱚᱱᱟ ᱠᱚ ᱜᱮ ᱦᱩᱭᱩᱜᱼᱟ ᱡᱟᱦᱟᱸ ᱟᱯᱮ ᱥᱮ ᱦᱩᱭᱩᱜᱼᱟ ᱾
ᱟᱨ ᱛᱚᱵᱮ ᱜᱚᱝᱠᱮ ᱱᱤᱛᱚᱜ ᱫᱚ ᱪᱮᱫ ᱠᱚ ᱪᱮᱠᱟᱹ ᱦᱩᱭᱩᱜᱼᱟ?
ᱤᱧ ᱜᱮ ᱚᱱᱟ ᱦᱮᱡ ᱟᱠᱟᱱᱟ ᱚᱱᱛᱮ ᱴᱟᱺᱰᱤ ᱥᱮᱫ ᱾
ᱦᱮᱸ ᱦᱮᱸ ᱤᱧ ᱦᱚᱸ ᱱᱚᱛᱮ ᱜᱚᱰᱟ ᱥᱮᱫ ᱜᱤᱧ ᱦᱮᱡ ᱟᱠᱟᱱᱟ ᱫᱩᱲᱩᱵ ᱠᱟᱱᱟᱧ ᱾
ᱴᱷᱤᱠ ᱜᱮᱭᱟ ᱛᱟᱦᱚᱞᱮ ᱤᱱᱟᱹᱜ ᱜᱮ ᱠᱟᱛᱷᱟᱭᱮᱫᱟ᱾
ᱦᱟᱸ ᱴᱷᱤᱠ ᱜᱮᱭᱟ ᱾
ᱴᱷᱤᱠ ᱜᱮᱭᱟ